ᱦᱮᱞᱳ,
ᱦᱮᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾
ᱦᱮᱸ ᱱᱟᱯᱟᱭ ᱵᱟᱲᱟ ᱜᱮ?
ᱦᱩᱸ ᱱᱟᱯᱟᱭ ᱵᱟᱲᱟ ᱜᱮ ᱜᱚᱢᱠᱮ, ᱟᱵᱤᱱ ᱪᱮᱫ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟ᱾
ᱟᱪᱷᱟ ᱚᱲᱟᱜ ᱨᱮ ᱜᱚ-ᱵᱟᱵᱟ ᱛᱟᱠᱚ ᱪᱮᱫ ᱞᱮᱠᱟ ᱢᱮᱱᱟᱜ ᱠᱚᱣᱟ?
ᱦᱮᱸ ᱚᱲᱟᱜ ᱨᱮᱱ ᱜᱚᱼᱵᱟᱵᱟ ᱦᱚᱸ ᱱᱤᱛ ᱫᱷᱟᱹᱵᱤᱡ ᱫᱚ ᱦᱟᱸᱜ ᱱᱟᱯᱟᱭ ᱜᱮ ᱢᱮᱱᱟᱜ ᱟᱠᱟᱫ ᱠᱚᱣᱟ, ᱟᱵᱮᱱ ᱨᱮᱱ ᱜᱮ?
ᱟᱪᱷᱟ ᱟᱞᱤᱧ ᱦᱚ ᱪᱟᱸᱫᱚ ᱵᱚᱸᱜᱟ ᱦᱟᱜ ᱫᱟᱭᱟ ᱛᱮ ᱱᱟᱯᱟᱭ ᱜᱮ ᱫᱚᱦᱚ ᱠᱟᱜ ᱞᱤᱧᱟᱭ ᱛᱚ᱾
ᱛᱟᱦᱚᱞᱮ ᱡᱚᱢ ᱵᱟᱲᱟ ᱠᱚ ᱦᱩᱭ ᱮᱱᱟ ᱥᱮ ᱵᱟᱝ?
ᱦᱮᱸ ᱦᱟᱸᱜ ᱱᱚᱣᱟ ᱢᱟᱡᱟᱱ ᱠᱚ ᱫᱚ ᱫᱚ ᱦᱩᱭᱟ ᱟᱠᱟᱱᱟ ᱦᱟᱸᱜ ᱠᱤᱫᱩᱵ ᱫᱚ ᱦᱟᱸᱜ ᱥᱮᱭ ᱵᱟᱝ ᱧᱤᱫᱟᱹ ᱞᱮᱱᱠᱷᱟᱱ ᱟᱴᱴᱟ ᱥᱳᱨ ᱵᱟᱝ ᱵᱟᱡᱟᱣ ᱞᱮᱱᱠᱷᱟᱱ ᱦᱟᱸᱜ ᱵᱟᱝ ᱡᱚᱢ ᱦᱳᱭᱳᱜᱼᱟ᱾
ᱟᱪᱷᱟ ᱟᱹᱞᱤᱧ ᱦᱚᱸ ᱱᱚᱜᱚᱭ ᱛᱤᱸᱜᱩ ᱦᱩᱭᱩ ᱠᱟᱱᱟ ᱪᱷᱟᱛ ᱨᱤᱞᱤᱧ ᱫᱮᱡ ᱠᱟᱱᱟ ᱛᱚ᱾
ᱟᱪᱷᱟ ᱟᱪᱷᱟ ᱟᱪᱷᱟ, ᱛᱚ ᱫᱟᱜ ᱠᱚ ᱪᱮᱫ ᱞᱮᱠᱟᱭ ᱫᱟᱜ ᱵᱟᱲᱟᱭᱫᱟ ᱥᱮ ᱵᱟᱭ ᱫᱟᱜ ᱵᱟᱲᱟᱭᱫᱟ?
ᱦᱮ ᱦᱚᱞᱟᱱᱚᱜ ᱦᱳᱭ ᱦᱚᱞᱟ ᱠᱷᱚᱱᱮ ᱫᱟᱜ ᱫᱟ᱾ ᱦᱚᱞᱟ ᱠᱷᱚᱱ ᱵᱷᱟᱜᱮ ᱜᱮ ᱫᱟᱜ ᱠᱮᱫᱟᱭ ᱛᱚ ᱱᱚᱛᱮ ᱫᱚ᱾ ᱦᱚᱞᱟ ᱛᱟᱯᱚᱨ ᱛᱮᱦᱮᱧ ᱦᱚᱸ ᱵᱷᱳᱨ ᱥᱮᱫ ᱠᱷᱚᱱᱟᱜ ᱵᱷᱟᱜᱮ ᱜᱮ ᱫᱟᱜ ᱡᱟᱹᱲᱤ ᱠᱮᱫᱟ ᱦᱟᱸᱜ ᱠᱷᱟᱱ᱾ ᱵᱷᱳᱨ ᱠᱷᱚᱱᱟᱜ ᱮᱦᱚᱵ ᱞᱮᱫᱟᱭ ᱚᱱᱠᱟ ᱢᱚᱴᱟ ᱢᱩᱴᱤ ᱵᱟᱨᱚᱴᱟ ᱯᱚᱨᱡᱚᱱᱛᱚ ᱫᱟᱜ ᱠᱟᱜᱟᱭ ᱟᱠᱷᱟᱱ ᱛᱮᱦᱮᱧ ᱫᱚ᱾ ᱟᱫᱚ ᱱᱤᱛᱳᱜ
ᱟᱨ ᱛᱟᱦᱚᱞᱮ ᱪᱟᱥ ᱵᱟᱥ ᱠᱚ ᱫᱚ ᱮᱛᱚᱦᱚᱵ ᱦᱩᱭ ᱱᱟᱥᱮ ᱵᱟᱝ?
ᱪᱟᱥ ᱵᱟᱥ ᱠᱚ ᱟᱹᱣᱨᱤ ᱟᱜᱟ ᱮᱠᱳᱱᱳ ᱦᱟᱱᱮ ᱱᱮᱮ ᱫᱟᱜ ᱫᱟᱭ ᱛᱚ ᱠᱷᱟᱱ, ᱟᱨ ᱠᱤᱪᱷᱩ ᱫᱤᱱ ᱫᱟᱜ ᱦᱩᱪᱩᱱᱤᱜ ᱠᱷᱟᱱ ᱤᱱᱟᱹ ᱛᱟᱭᱚᱢ ᱞᱚᱥᱚᱫ ᱦᱩᱭᱩᱜᱼᱟ ᱠᱷᱮᱛ ᱠᱚ ᱦᱚᱸ᱾ ᱛᱟᱦᱟᱞᱮ ᱟᱯᱮ ᱥᱮᱫ ᱪᱮᱫ ᱠᱟ ᱫᱟᱜ ᱡᱟᱹᱲᱤ ᱦᱩᱭ ᱮᱱᱟ?
ᱟᱞᱮ ᱥᱮᱫ ᱦᱚᱸ ᱫᱟᱜ ᱡᱟᱹᱲᱤ ᱫᱚ ᱦᱟᱸᱜ ᱢᱟᱱᱮ ᱦᱚᱞᱟ ᱢᱟᱸᱫᱷᱮᱨ ᱠᱷᱚᱱᱟᱜ ᱮᱥᱴᱟᱴ ᱫᱚ ᱮᱥᱴᱟᱴ ᱠᱟᱫᱟ ᱦᱟᱸᱜ, ᱛᱚ ᱛᱮᱦᱮᱧ ᱫᱚ ᱦᱟᱸᱜ ᱵᱮᱲᱟ ᱫᱚ ᱮᱠᱟᱞ ᱜᱮ ᱵᱟᱭ ᱧᱮᱞ ᱟᱠᱟᱱᱟ ᱛᱚ ᱦᱚᱞᱟ ᱫᱚ ᱡᱟᱠ ᱜᱮ ᱫᱟᱜ ᱠᱟᱜ ᱨᱮ ᱦᱚᱸ ᱦᱚᱞᱟ ᱫᱚ ᱵᱮᱲᱟ ᱫᱚ ᱱᱟᱥᱮᱱᱟᱜ ᱧᱮᱞ ᱞᱮᱱᱟᱭ᱾ ᱛᱚ ᱛᱮᱦᱮᱧ ᱫᱚ ᱦᱟᱸᱜ ᱵᱮᱲᱟ ᱫᱚ ᱦᱟᱸᱜ ᱵᱟᱭ ᱧᱮᱞ ᱞᱮᱱ ᱜᱮᱭᱟ ᱛᱚ ᱜᱟᱯᱟ ᱦᱟᱸᱜ ᱪᱤᱠᱟᱹᱭ ᱫᱟᱭ ᱦᱟᱸᱜ᱾ ᱛᱚ ᱱᱚᱝᱠᱟ ᱜᱮ ᱫᱟᱜ ᱮ ᱫᱚᱦᱚᱭ ᱠᱷᱟᱡ ᱫᱚᱭ ᱦᱳᱭ ᱛᱚ ᱦᱟᱸᱜ ᱪᱟᱥ ᱠᱚ ᱦᱳᱭᱳᱜᱼᱟ ᱛᱚ ᱵᱟᱭ ᱫᱟᱜ ᱠᱷᱟᱱ ᱜᱮ ᱦᱟᱸᱜ ᱛᱟᱭᱚᱢ ᱫᱟᱨᱟᱢ ᱫᱚ ᱚᱥᱩᱵᱤᱫᱟ ᱦᱟᱸᱜ᱾
ᱦᱩᱸ ᱦᱩᱸ ᱦᱩᱸ
ᱟᱨ ᱛᱚᱞᱟ ᱠᱚ ᱦᱚᱸ ᱜᱤᱰᱤ ᱫᱚ ᱜᱤᱰᱤ ᱦᱳᱭ ᱠᱟᱱᱟ ᱛᱚ ᱱᱤᱛ ᱫᱷᱟᱹᱵᱤᱡ ᱫᱚ ᱦᱟᱸᱜ ᱟᱹᱣᱨᱤ ᱚᱱᱮ ᱞᱟᱹᱴᱩᱜᱼᱟ ᱦᱟᱸᱜ᱾
ᱛᱤᱱ ᱫᱤᱱ ᱢᱟᱲᱟᱝ ᱵᱤᱱ ᱜᱤᱰᱤ ᱠᱟᱜᱼᱟ ᱛᱚᱞᱟ ᱠᱚ?
ᱳ ᱦᱳᱭᱱᱟ ᱱᱚᱜᱟ ᱱᱤᱛᱚᱜ ᱤᱭᱟᱹ ᱟᱢᱵᱟᱵᱚᱛᱤ ᱥᱳᱢᱭᱡ
ᱦᱳᱭᱳᱜᱼᱟ᱾
ᱚᱱᱟ ᱟᱢᱵᱟᱵᱚᱛᱤ ᱦᱮᱸ
ᱟᱨ ᱠᱤᱪᱷᱩ ᱫᱤᱱ ᱠᱷᱟᱱᱜ ᱜᱮ ᱦᱩᱭᱩᱜᱼᱟ ᱚᱱᱠᱟ ᱢᱤᱫ ᱵᱟᱨ ᱦᱟᱯᱛᱟ ᱠᱷᱟᱱ ᱜᱮ, ᱵᱟᱨ ᱦᱟᱯᱛᱟ ᱠᱷᱟᱱ ᱱᱚᱝᱠᱟ ᱜᱮ ᱦᱩᱭᱩᱜᱼᱟ᱾
ᱟᱢᱵᱟᱵᱩᱛᱤ ᱦᱚᱸ ᱛᱚ ᱯᱨᱟᱭ ᱢᱤᱫ ᱢᱟᱥ ᱜᱟᱱ ᱦᱩᱭᱩᱜᱼᱟ ᱟᱨ ᱵᱟᱨ ᱯᱮ ᱫᱤᱱ ᱠᱷᱟᱱ ᱜᱮ᱾ ᱜᱟᱯᱟ ᱥᱮ ᱢᱮᱭᱟᱝ ᱠᱷᱟᱱ ᱜᱮ ᱟᱢᱵᱟᱵᱩᱛᱤ ᱢᱤᱫ ᱢᱟᱥ ᱦᱩᱭᱩᱜ-ᱟ ᱟᱠᱷᱟᱱ᱾
ᱦᱩᱸ᱾ ᱛᱚ ᱦᱚᱞᱟ ᱢᱟᱫᱷᱮᱨ ᱜᱮ ᱛᱤᱨᱤᱥᱟ ᱡᱩᱱ ᱠᱚ ᱦᱩᱞ ᱢᱟᱦᱟ ᱠᱚ ᱛᱟᱵ ᱵᱟᱲᱟᱭ ᱮᱱᱟ ᱛᱚ ᱪᱮᱫ ᱞᱮᱠᱟ ᱯᱮ ᱢᱟᱱᱟᱣ ᱠᱮᱫ ᱛᱟᱵᱚᱱᱟ? ᱦᱮᱞᱳ ᱜᱚᱢᱠᱮ ᱟᱸᱡᱚᱱ ᱫᱟ ᱵᱮᱱ?
ᱦᱮᱸ ᱦᱮᱸ ᱜᱚᱝᱠᱮ ᱞᱟᱹᱭ ᱵᱤᱱ᱾
ᱦᱚᱞᱟ ᱢᱟᱫᱷᱮᱨ ᱜᱮ
ᱫᱟᱜ ᱵᱟᱲᱟᱭᱮᱱᱟ ᱛᱚ ᱪᱮᱫ ᱞᱮᱠᱟ ᱯᱮ ᱢᱟᱱᱟᱣ ᱠᱮᱫ
ᱴᱟᱣᱟᱨ ᱵᱟᱭ ᱧᱟᱢᱮᱫ ᱛᱟ. ᱵᱤᱱᱟ ᱜᱚᱢᱠᱮ᱾ ᱵᱮᱥᱤ ᱨᱚᱲ ᱵᱟᱝ ᱟᱸᱡᱚᱢᱚᱜ ᱠᱟᱱᱟ ᱟᱠᱷᱟᱱ ᱟᱹᱵᱤᱱᱟᱜ ᱦᱮᱸ ᱞᱟᱹᱭ ᱵᱤᱱ, ᱦᱮᱸᱻᱦᱮᱸᱻ ᱟᱸᱡᱚᱢᱮᱫᱟ ᱞᱤᱧ᱾
ᱚ ᱢᱮᱱᱫᱟᱞᱤᱧ ᱡᱮ ᱦᱚᱞᱟ ᱢᱟᱦᱫᱮ ᱨᱮᱜᱮ ᱛᱤᱨᱤᱥᱟ ᱡᱩᱱ ᱠᱚᱫᱚ ᱛᱟᱜ ᱱᱟᱦᱚᱸ ᱦᱩᱞ ᱢᱟᱦᱟ ᱟᱫᱚ ᱪᱮᱫ ᱞᱮᱠᱟ ᱯᱮ ᱢᱟᱱᱟᱣ
ᱦᱮᱸ ᱟᱞᱮ ᱥᱮᱫ ᱵᱷᱟᱜᱤ ᱜᱮ ᱟᱠᱷᱟᱱ ᱢᱟᱱᱟᱣ ᱦᱩᱭᱮᱱᱟ ᱛᱚ᱾ ᱟᱯᱮ ᱪᱮᱫ ᱞᱮᱠᱟ ᱯᱮ ᱢᱟᱱᱟᱣ ᱠᱮᱫᱟ?
ᱦᱮᱸ ᱟᱞᱮ ᱥᱮᱱ ᱦᱚᱸ ᱢᱚᱴᱟᱢᱩᱴᱤ ᱵᱷᱟᱜᱤ ᱜᱮᱞᱮ ᱢᱟᱱᱟᱣ ᱠᱮᱫᱟ ᱡᱟᱦᱟᱸ ᱛᱤᱱᱟᱹᱜ ᱟᱞᱮ
ᱟᱹᱛᱩ ᱨᱮᱦᱚ ᱥᱟᱶᱛᱮ ᱟᱞᱮ ᱟᱹᱛᱩ ᱥᱩᱨ ᱥᱩᱯᱩᱨ ᱠᱚ ᱡᱟᱦᱟᱸ ᱠᱚ ᱠᱚ ᱛᱟᱦᱮᱸ ᱠᱟᱱᱟ ᱚᱱᱟ ᱠᱚᱦᱚᱸ ᱜᱚᱴᱟ ᱢᱟᱱᱟᱣ ᱠᱮᱫᱟ ᱛᱚ ᱟᱞᱮᱥᱮᱫ ᱫᱚ ᱢᱟᱱᱮ ᱵᱷᱟᱹᱜᱤ ᱫᱚ ᱵᱚᱞᱛᱮ ᱵᱷᱟᱹᱜᱤ ᱜᱮᱞᱮ ᱢᱟᱱᱟᱣ ᱠᱮᱫ ᱡᱟᱦᱟᱸ ᱫᱚᱸ ᱡᱟᱦᱟᱸ ᱥᱮᱛᱟᱜ ᱨᱮ ᱥᱟᱱᱟᱢ ᱠᱚᱞᱮ ᱡᱟᱣᱟᱭᱮᱱᱟ, ᱛᱚ ᱚᱸᱰᱮ ᱱᱟᱭᱠᱮ ᱵᱚᱸᱜᱟ ᱵᱩᱨᱩ ᱠᱟᱛᱮᱜ ᱛᱟᱯᱚᱨᱮ ᱥᱟᱱᱟᱢ ᱠᱚ ᱡᱟᱣᱨᱟ ᱠᱟᱛᱮᱫ ᱢᱤᱫᱴᱟᱝ ᱰᱟᱦᱟᱨᱼᱰᱟᱦᱟᱨ ᱛᱟᱲᱟᱢ ᱞᱮ ᱮᱥᱴᱟᱨᱴ ᱠᱮᱫᱟ ᱜᱚᱴᱟ ᱜᱮ᱾ ᱰᱟᱦᱟᱨ ᱛᱮ ᱜᱚᱴᱟ ᱠᱚᱞᱮ ᱛᱟᱲᱟᱢ ᱵᱟᱲᱟ ᱠᱮᱫᱟ᱾
ᱛᱚ ᱟᱨᱦᱚᱸ ᱚᱱᱠᱟ ᱟᱨᱦᱚᱸ ᱢᱤᱫ ᱡᱟᱭᱜᱟ ᱨᱮᱞᱮ ᱨᱩᱣᱟᱹᱲ ᱮᱱᱟ ᱛᱟᱨᱯᱚᱨᱮ ᱥᱟᱱᱟᱢ ᱠᱚ ᱚᱲᱟᱜ ᱞᱮ ᱨᱩᱣᱟᱹᱲᱮᱱᱟ ᱟ. ᱭᱩᱵ ᱛᱮᱫᱚ᱾
ᱟᱞᱮ ᱫᱷᱟᱨᱮ ᱦᱚ ᱟᱠᱷᱟᱱ ᱱᱚᱝᱠᱟ ᱜᱮ,
ᱛᱟᱦᱞᱮ ᱟᱹᱛᱩ ᱠᱚ ᱫᱚ ᱛᱤᱱᱟ. ᱜ ᱱᱟ ᱟᱻᱯᱮ ᱟᱹᱛᱩ ᱟᱯᱮ ᱟᱹᱛᱩ ᱫᱷᱟᱨᱮ ᱯᱟᱥᱮ ᱛᱤᱱᱟᱹᱜ ᱞᱟ. ᱴᱩᱼᱞᱟ. ᱴᱩ ᱴᱚᱞᱟ ᱠᱚ ᱢᱮᱱᱟᱜᱼᱟ ᱡᱟᱦᱟᱸ ᱫᱚ ᱨᱟ‌ᱹᱥᱤ ᱠᱩᱞᱦᱤ ᱠᱚ ᱥᱮ ᱚᱱᱠᱟ ᱦᱩᱰᱤᱧᱻᱦᱩᱰᱤᱧ ᱴᱚᱞᱟ ᱠᱚ ᱢᱮᱱᱟᱜ ᱟᱠᱟᱫᱟ ᱟᱯᱮᱭᱟ ᱥᱩᱨ ᱥᱩᱯᱩᱨ ᱵᱟ ᱟᱯᱮ ᱟᱹᱛᱩ
ᱦᱸ ᱟᱫᱚ ᱟᱞᱮ ᱫᱚ ᱱᱟᱜ ᱠᱷᱟᱹᱱ ᱟᱹᱛᱩ ᱢᱤᱫᱴᱟᱝ ᱜᱮᱛᱟᱞᱮ ᱟᱹᱛᱩ ᱫᱚ ᱠᱷᱟ. ᱱ᱾
ᱜᱚᱝᱠᱮ ᱨᱚᱲᱮᱫ ᱟᱹᱰᱤ ᱥᱚᱞᱚ ᱟᱸᱡᱚᱢᱚᱜ ᱠᱟᱱ ᱛᱟᱵᱮᱱ ᱫᱚ᱾ ᱦᱮᱞᱳ ᱜᱚᱝᱠᱮ ᱨᱚᱲ ᱵᱮᱱ ᱟᱸᱡᱚᱢᱫᱟ ᱥᱮ ᱵᱟᱝᱼᱟ᱾ ᱦᱮᱞᱳᱣᱻ
ᱛᱟᱦᱞᱮ ᱦᱮᱸ ᱜᱚᱢᱠᱮ ᱞᱟᱹᱭ ᱵᱤᱱ᱾
ᱚ ᱟᱹᱵᱤᱱ ᱵᱟᱵᱮᱱ ᱨᱚᱲ ᱠᱟᱱᱟ᱾
ᱵᱟ ᱨᱚᱲ ᱠᱚᱫᱚ ᱢᱟᱱᱮ ᱠᱟ. ᱴᱤᱡ ᱠᱚᱞ ᱦᱮᱡ ᱜᱚᱫᱞᱮᱱᱟ᱾ ᱟᱡ ᱛᱮᱜᱮ ᱨᱤᱥᱤᱵᱷ ᱟᱠᱟᱱᱟ ᱮᱸᱰᱮᱠᱷᱟᱱ᱾ ᱯᱟᱞᱮᱜ ᱠᱷᱟᱱ ᱵᱟᱝᱵᱤᱱ ᱟᱸᱡᱚᱢᱮᱫ ᱛᱟᱦᱮᱸᱫᱼᱟ᱾ ᱚᱴᱳᱚᱢᱮᱴᱤᱠ ᱨᱤᱥᱤᱵᱚᱜ ᱜᱚᱜ ᱢᱮᱱ ᱠᱷᱟᱱ ᱟᱹᱞᱤᱧ ᱦᱚᱸ ᱨᱤᱥᱤᱵ ᱫᱚ ᱵᱟᱝᱞᱤᱧ ᱵᱩᱡᱽ ᱫᱟᱲᱮᱭᱟᱜᱼᱟ᱾
ᱟᱪᱪᱷᱟᱻ ᱟᱪᱪᱷᱟᱻ
ᱠᱟᱛᱷᱟᱡ ᱚᱱᱮ ᱪᱮᱫ ᱴᱟᱢᱟᱠ ᱛᱩᱢᱫᱟᱜ ᱛᱮᱯᱮ ᱢᱟᱱᱟᱣᱮᱫᱼᱟ ᱥᱮ ᱪᱮᱫᱞᱮᱠᱟ?
ᱦᱮᱸᱻ ᱦᱮᱸᱻ ᱛᱩᱢᱫᱟᱹᱜ ᱴᱟᱢᱟᱠᱟᱛᱮᱜ ᱜᱮ ᱢᱟᱱᱟᱣ ᱦᱩᱭᱮᱱᱟ ᱛᱤᱨᱤᱥᱟ ᱡᱩᱱ ᱫᱚ᱾
ᱛᱩᱢᱫᱟᱜ ᱴᱟᱢᱟᱠ ᱨᱩᱼᱨᱩ ᱛᱮ ᱰᱟᱦᱟᱨ ᱨᱮ ᱛᱟᱲᱟᱢ ᱦᱩᱭᱮᱱᱟ᱾
ᱟᱪᱪᱷᱟ ᱟᱨ ᱨᱮᱞᱤ ᱠᱚᱫᱚ ᱛᱟᱦᱮᱸ ᱞᱮᱱᱟ ᱥᱮ ᱵᱟᱝ ᱛᱟᱦᱚᱞᱮ᱾
ᱨᱮᱞᱤ ᱠᱚ ᱨᱮᱤᱞᱤ ᱠᱚᱫᱚ ᱦᱮᱸ ᱨᱮᱞᱤ ᱵᱚᱞᱛᱮ ᱟᱞᱮ ᱛᱟᱲᱟᱢ ᱛᱮᱜᱮᱞᱮ ᱨᱤᱞᱤ ᱣᱟᱠᱟᱫᱟ ᱚᱱᱠᱟ ᱵᱟᱭᱤᱠ ᱠᱚᱛᱮᱫ ᱫᱚ ᱵᱟᱝᱼᱟ᱾ ᱡᱮ ᱵᱟᱭᱤᱠ ᱠᱩ ᱚᱠᱚᱭ ᱥᱟᱭᱠᱮᱞ ᱠᱚᱛᱮᱫ ᱫᱚ ᱵᱟᱝ ᱨᱮᱞᱤ ᱦᱩᱭ ᱠᱟᱱᱟ᱾ ᱛᱟᱲᱟᱢ ᱛᱮᱜᱮ ᱠᱟᱱᱟ ᱡᱟᱦᱟᱸ ᱛᱤᱱᱟᱹᱜ ᱚᱱᱟ ᱥᱩᱨᱼ ᱥᱩᱯᱩᱨ ᱠᱚ ᱚᱱᱟ ᱵᱟᱡᱟᱨ ᱠᱚ ᱛᱟᱦᱮᱸ ᱠᱟᱱᱟ ᱛᱚ ᱟᱹᱛᱩ ᱴᱚᱞᱟ ᱠᱚ ᱚᱱᱟ ᱠᱚ ᱨᱮ
ᱛᱚ ᱟᱹᱰᱤ ᱥᱟᱸᱜᱮ ᱜᱮ ᱟᱹᱰᱤ ᱥᱟᱸᱜᱮ ᱜᱮᱞᱮ ᱡᱟᱣᱨᱟ ᱞᱮᱱᱟ ᱛᱚ᱾ ᱟᱹᱰᱤ ᱵᱷᱟᱜᱤ ᱵᱩᱡᱽᱮᱱᱟ ᱩᱱᱟᱹᱜ ᱜᱟᱱ ᱥᱟᱱᱛᱟᱲ ᱠᱚ ᱦᱮᱡ ᱞᱮᱱᱟ ᱢᱤᱫᱴᱟᱝ ᱢᱤᱫ ᱥᱟᱶᱛᱮ᱾ ᱡᱟᱦᱟᱸ ᱨᱤᱞᱤ ᱦᱩᱭᱱᱟ ᱛᱟᱲᱟᱢ ᱛᱟᱲᱟᱢ ᱛᱮ ᱛᱩᱢᱫᱟᱹᱜ ᱴᱟᱢᱟᱠ ᱨᱩ ᱠᱟᱛᱮᱫ ᱛᱚ ᱟᱹᱰᱤ ᱵᱷᱟᱜᱤ ᱵᱩᱡᱽ ᱮᱱᱟ᱾
ᱫᱚᱨᱠᱟᱨ ᱜᱮᱭᱟᱼᱼᱼ ᱟᱵᱳ ᱠᱟᱨᱚᱱ ᱟᱵᱚ ᱠᱷᱟᱹᱛᱤᱨ ᱟᱵᱚ ᱵᱤᱨ ᱵᱟᱱᱴᱟ ᱦᱟᱱᱮ ᱢᱟᱭᱟᱢ ᱠᱚ ᱞᱤᱸᱜᱤᱧ ᱦᱚᱴᱚ ᱟᱠᱟᱫᱟ᱾ ᱟᱵᱚ ᱡᱩᱫᱤ ᱟᱵᱚ ᱵᱟᱵᱚᱱ ᱠᱟᱹᱢᱤ ᱠᱷᱟᱱ ᱫᱚ ᱚᱱᱟ ᱫᱚ ᱢᱟᱱᱮ ᱵᱟᱝ ᱥᱚᱵᱷᱟᱜᱼᱟ ᱥᱮ ᱦᱮᱸ ᱥᱮ ᱵᱟᱝ᱾
ᱚᱫᱚᱥᱳ ᱦᱮᱸ ᱦᱮᱸ ᱦᱮᱸ
ᱟᱨᱦᱚᱸ ᱮᱴᱟᱜ ᱮᱴᱟᱜ ᱡᱟᱭᱜᱟ ᱠᱚᱨᱮ ᱡᱟᱦᱟ ᱧᱮᱞ ᱦᱩᱭᱩᱜ ᱠᱟᱱᱟ᱾ ᱢᱟᱱᱮ ᱛᱤᱨᱤ ᱥᱟ ᱡᱩᱱ ᱞᱮᱠᱟᱱ ᱫᱤᱱ ᱨᱮ ᱟᱨ ᱦᱚᱸ ᱦᱟᱱᱮ ᱢᱟᱭᱤᱠ ᱢᱟᱭᱤᱠ ᱥᱮᱴ ᱠᱚᱠᱚ ᱟᱲᱜᱳ ᱭᱮᱫᱟ᱾ ᱚᱱᱠᱟ ᱫᱚ ᱵᱟᱝ ᱩᱪᱤᱛᱟ ᱚᱱᱠᱟ ᱫᱚ ᱟᱨ ᱦᱚᱸ ᱦᱮᱸ ᱥᱮ ᱵᱟᱝ᱾
ᱮᱠᱫᱚᱢ ᱮᱠᱫᱚᱢ ᱵᱮᱱ ᱞᱟᱹᱭ ᱟᱠᱟᱫᱟ ᱡᱟᱦᱟ ᱫᱚ ᱦᱩᱭᱩᱜ ᱠᱟᱱᱟ ᱡᱟᱦᱟ᱾ ᱛᱤᱨᱤ ᱥᱟ ᱡᱩᱱ ᱞᱮᱠᱟᱱ ᱫᱤᱱ ᱨᱮ ᱡᱟᱦᱟ ᱫᱚ ᱦᱩᱹᱞ ᱢᱟᱦᱟ ᱫᱤᱱ ᱨᱮᱱ ᱡᱟᱦᱟᱸᱭ ᱫᱚ ᱟᱵᱚ ᱨᱮᱱ ᱦᱮᱸ ᱥᱤᱫᱩ ᱠᱟᱹᱱᱩ ᱯᱷᱩᱞᱳ ᱡᱷᱟᱱᱳ ᱡᱟᱦᱟᱸᱭ ᱠᱚ ᱟᱵᱚ ᱟᱵᱚᱣᱟᱜ ᱵᱟᱹᱫᱽ ᱦᱟᱥᱟ ᱥᱮ ᱦᱟᱥᱟ ᱡᱟᱭᱜᱟ ᱟᱵᱚᱣᱟᱜ ᱵᱟᱧᱪᱟᱣ ᱞᱟᱹᱜᱤᱫ ᱛᱮ ᱡᱤᱣᱤ ᱟᱞᱟᱭ ᱞᱮᱫᱟ ᱚᱱᱟ ᱥᱟᱶ ᱛᱮ ᱦᱟᱡᱟᱨ ᱦᱟᱡᱟᱨ ᱟᱵᱚ ᱥᱟᱱᱛᱟᱲ ᱡᱤᱣᱤ ᱠᱚ ᱟᱞᱟᱭ ᱞᱮᱫᱟ ᱢᱟᱭᱟᱝ ᱞᱤᱸᱜᱤ ᱞᱮᱱ ᱠᱷᱟᱹᱛᱤᱨ ᱛᱮ ᱛᱤᱦᱤᱧ ᱟᱵᱚ ᱱᱚᱣᱟ ᱫᱤᱥᱚᱢ ᱨᱮ ᱵᱚᱱ ᱛᱟᱦᱮ ᱫᱟᱲᱮᱭᱟᱜ ᱠᱟᱱᱟ ᱛᱟᱦᱞᱮ ᱚᱱᱟ ᱫᱤᱱ ᱨᱮ ᱡᱩᱫᱤ ᱟᱵᱚ ᱢᱤᱫ ᱴᱟᱱ ᱰᱤᱡᱮ ᱟᱲᱜᱳ ᱠᱟᱛᱮᱫ ᱢᱤᱫ ᱴᱟᱝ ᱵᱩᱱ ᱫᱚᱱ ᱵᱟᱲᱟᱭᱟ ᱛᱟᱦᱞᱮ ᱠᱷᱟᱱ ᱫᱚ ᱱᱚᱣᱟ ᱠᱤ ᱥᱚᱵᱷᱟᱜᱼᱟ᱾
ᱩᱸ ᱵᱟᱥ
ᱢᱟᱱᱮ ᱢᱤᱫ ᱴᱟᱝ ᱢᱟᱱᱮ ᱢᱤᱫ ᱴᱟᱝ ᱦᱚᱲᱮ ᱜᱚᱡ ᱟᱠᱟᱱᱟ ᱚᱱᱟ ᱫᱤᱱ ᱨᱮ ᱟᱵᱚ ᱫᱚ ᱮᱸᱜ ᱚᱱᱟ ᱟᱵᱚ ᱫᱚ ᱰᱤᱡᱮ ᱵᱚᱱ ᱟᱹᱜᱩ ᱟᱠᱟᱫᱟ ᱯᱩᱨᱟᱹ ᱵᱚᱱ ᱫᱚᱱ ᱡᱚᱱᱟᱜ ᱠᱟᱱᱟ ᱦᱮᱸ ᱦᱮᱸ
ᱢᱮᱫᱴᱟᱝ ᱦᱚᱲ ᱮ ᱜᱚᱡ ᱟᱠᱟᱱᱟ ᱚᱱᱠᱟ ᱚᱱᱠᱟᱱ ᱡᱟᱭᱜᱟ ᱨᱮ ᱟᱵᱚ ᱵᱚ ᱨᱟᱹᱥᱠᱟ ᱧᱚᱜ-ᱚᱜ ᱠᱟᱱᱟ ᱚᱱᱠᱟ ᱫᱚ ᱥᱚᱵᱷᱟᱜ-ᱟ ᱠᱤ ᱚᱱᱠᱟ ᱫᱚ ᱵᱟᱝ ᱥᱚᱵᱷᱟᱜᱼᱟ ᱦᱮᱸ ᱥᱮ ᱵᱟᱝ?
ᱚᱱᱠᱟ ᱫᱚ ᱛᱤᱥ ᱜᱮ ᱵᱟᱝ ᱥᱚᱵᱷᱟᱜᱼᱟ ᱱᱚᱣᱟ ᱫᱚ ᱠᱚᱨᱟᱣ ᱦᱚᱸ ᱵᱟᱝ ᱠᱚᱨᱟᱣ ᱦᱚᱸ ᱵᱟᱝ ᱴᱷᱤᱠᱟ
ᱦᱮᱸ ᱟᱵᱚ ᱠᱷᱟᱹᱛᱤᱨ ᱩᱱᱠᱩ ᱢᱟᱱᱮ ᱡᱤᱣᱤ ᱠᱚ ᱟᱞᱟᱭ ᱟᱠᱟᱜᱼᱟ ᱩᱱᱠᱩ ᱡᱤᱣᱤ ᱠᱚ ᱟᱞᱟᱭ ᱠᱟᱜ ᱛᱮ ᱟᱵᱚ ᱦᱚᱸ ᱱᱤᱛᱚᱜ ᱟᱠᱷᱟᱱ ᱢᱮᱱᱟᱜ ᱵᱚᱱᱟ ᱱᱟᱯᱟᱭ ᱛᱮ ᱦᱮᱸ ᱥᱮ ᱵᱟᱝ? ᱟᱠᱚ ᱡᱩᱫᱤ ᱢᱟᱱᱮ ᱟᱵᱚ ᱵᱟᱧ ᱛᱟᱦᱞᱮ ᱡᱩᱫᱤ ᱵᱟᱝ ᱠᱚ ᱠᱩᱨᱩ ᱢᱩᱴᱩ ᱠᱮᱭᱟ ᱟᱵᱚ ᱟᱠᱷᱟᱱ ᱢᱟᱱᱮ ᱟᱵᱚ ᱦᱚᱸ ᱱᱤᱛᱚᱜ ᱫᱚ ᱟᱵᱚᱣᱟᱜ ᱟᱢᱚᱞ ᱨᱮ ᱦᱚᱸ ᱵᱨᱤᱴᱤᱥ ᱠᱚᱫᱚ ᱵᱚᱱ ᱧᱟᱢ ᱠᱚ ᱜᱮᱭᱟ
ᱚᱵᱚᱥᱥᱳᱭ ᱚᱵᱚᱥᱥᱳᱭ ᱚᱵᱚᱥᱥᱳᱭ
ᱚᱱᱠᱟ ᱜᱮ ᱦᱟᱸᱜ ᱠᱷᱟᱱ ᱱᱟᱦᱟᱪᱟᱨ ᱟᱵᱚ ᱪᱮᱛᱟᱱ ᱨᱮ ᱦᱚ ᱦᱩᱭ ᱠᱚᱜᱼᱟ
ᱦᱮᱸ ᱟᱵᱚ ᱪᱮᱛᱟᱱ ᱨᱮ ᱡᱟᱦᱟ ᱞᱟᱦᱟ ᱛᱮ ᱥᱮᱫᱟᱭ ᱞᱮᱠᱟ ᱡᱟᱦᱟ ᱞᱮᱠᱟ ᱱᱟᱦᱟᱪᱟᱨ ᱦᱩᱭᱩᱜ ᱠᱟᱱ ᱛᱟᱦᱮᱱᱟ ᱚᱱᱠᱟ ᱜᱮ ᱟᱵᱚ ᱪᱮᱛᱟᱱ ᱨᱮ ᱱᱤᱛ ᱦᱚᱸ ᱱᱟᱦᱟᱪᱟᱨ ᱦᱩᱭ ᱠᱚᱜᱼᱟ
ᱦᱩᱸ ᱦᱩᱸ
ᱩᱱᱠᱩ ᱩᱱᱠᱩ ᱠᱚ ᱞᱟᱹᱲᱦᱟᱹᱭ ᱞᱮᱫ ᱠᱷᱟᱹᱛᱤᱨ ᱛᱮ ᱛᱤᱦᱤᱧ ᱟᱵᱚ ᱠᱚ ᱪᱮᱛᱟᱱ ᱨᱮ ᱮᱸᱜ ᱮᱴᱟᱜ ᱪᱷᱟᱹᱛᱤᱠ ᱠᱚᱦᱚᱸ ᱩᱱᱟᱹᱜ ᱡᱟᱞᱫᱤ ᱠᱚ ᱵᱚᱛᱚᱨᱚᱜ ᱜᱮᱭᱟ ᱡᱮ ᱥᱟᱱᱛᱟᱲ ᱡᱟᱹᱛᱤ ᱫᱚ ᱟᱹᱰᱤ ᱵᱚᱛᱚᱨᱟᱱ ᱜᱮᱭᱟ ᱠᱚ
ᱦᱩᱸᱦᱩᱸ
ᱛᱚ ᱚᱱᱟ ᱞᱮᱠᱟᱱ ᱫᱤᱱ ᱨᱮ ᱛᱤᱦᱤᱧ ᱟᱵᱚ ᱚᱱᱟᱜᱮ ᱠᱤᱪᱷᱩ ᱠᱤᱪᱷᱩ ᱡᱟᱭᱜᱟ ᱨᱮ ᱧᱮᱞᱚᱜ ᱠᱟᱱ ᱜᱮᱭᱟ ᱡᱮ ᱚᱱᱠᱟ ᱰᱤᱡᱮ ᱟᱹᱜᱩ ᱠᱟᱛᱮᱫ ᱵᱟᱝ ᱯᱨᱳᱜᱨᱟᱢ ᱠᱚ ᱠᱚᱨᱟᱣ ᱫᱟ ᱥᱤᱫᱩ ᱠᱟᱹᱱᱩ ᱧᱩᱛᱩᱢ ᱧᱩᱛᱩᱢ ᱛᱮ ᱦᱟᱱᱟ ᱯᱨᱳᱜᱨᱟᱢ ᱚᱨᱜᱮᱥᱴᱟᱨ ᱦᱳᱭᱳᱜ ᱠᱟᱱᱟ ᱛᱚ ᱚᱱᱟ ᱜᱮ ᱚᱱᱟ ᱜᱮ ᱴᱷᱤᱠ ᱦᱳᱭᱳᱜ ᱠᱟᱱᱟ ᱚᱱᱟ ᱫᱚ ᱵᱟᱝ ᱴᱷᱤᱠ ᱜᱮ ᱦᱳᱭᱳᱜ ᱠᱟᱱᱟ
ᱦᱮᱸ ᱦᱮᱸ ᱚᱱᱟᱜᱮ ᱵᱷᱟᱜᱮᱭᱟ ᱴᱟᱢᱟᱠ ᱛᱩᱢᱫᱟᱜ ᱟᱛᱮ ᱚᱱᱠᱟᱱ ᱫᱤᱱ ᱨᱮᱫᱚ ᱢᱟᱱᱟᱣ ᱚᱱᱮ ᱚᱱᱠᱟᱜᱮ ᱩᱪᱤᱫᱟ ᱦᱮᱸ ᱥᱮ ᱵᱟᱝ?
ᱦᱮᱸ ᱦᱮᱸ ᱦᱮᱸ ᱛᱚ ᱠᱚᱨᱟᱣ ᱫᱚ ᱵᱟᱹᱧ ᱢᱮᱛᱟᱢ ᱠᱟᱱᱟ ᱡᱮ ᱟᱞᱚᱢ ᱠᱚᱨᱟᱣ ᱛᱚ ᱟᱫᱚ ᱚᱱᱟ ᱢᱟᱦᱟ ᱫᱚ ᱟᱞᱚᱢ ᱠᱚᱨᱟᱣᱟ ᱟᱢ ᱮᱴᱟᱜ ᱫᱤᱱ ᱠᱚᱨᱟᱣ ᱢᱮ ᱮᱱᱠᱷᱟᱱ ᱥᱤᱫᱩ ᱠᱟᱱᱩ ᱧᱩᱛᱩᱢ ᱛᱮ ᱦᱚᱸ ᱟᱞᱳᱢ ᱠᱚᱨᱟᱣᱟ
ᱚᱱᱟ ᱢᱟᱦᱟ ᱫᱚ ᱠᱚᱨᱟᱣ ᱫᱚ ᱵᱟᱝ ᱩᱪᱤᱫᱟ
ᱦᱮᱸ ᱚᱱᱟ ᱢᱟᱦᱟ ᱨᱮᱜᱮ ᱠᱚᱨᱟᱣ ᱦᱩᱭᱩᱜᱼᱟ ᱱᱚᱝᱠᱟᱱ ᱫᱚ ᱠᱳᱱᱳ ᱠᱳᱱᱳ ᱵᱟᱝ ᱠᱟᱱᱟ ᱥᱮ ᱡᱮ ᱟᱢ ᱮᱴᱟᱜ ᱫᱤᱱ ᱠᱚᱨᱟᱣ ᱢᱮ ᱚᱠᱚᱭ ᱥᱟᱦᱟᱡᱡᱚ ᱚᱱᱟ ᱫᱚ ᱚᱠᱚᱭ ᱦᱚᱸ ᱵᱟᱠᱚ
ᱦᱩᱸ ᱚᱠᱚᱭ ᱚᱠᱚᱭ ᱪᱮᱫ ᱵᱟᱠᱚ ᱢᱮᱛᱟᱢᱟ ᱡᱮ ᱟᱢ ᱪᱮᱫᱟᱜ ᱮᱢ ᱟᱹᱜᱩ ᱠᱮᱫᱟ ᱪᱮᱫᱟᱜ ᱮᱢ ᱠᱚᱨᱟᱣ ᱫᱟ ᱦᱮᱸᱥᱮ ᱵᱟᱝ
ᱦᱮᱸ ᱦᱮᱸ ᱦᱮᱸ
ᱢᱟᱱᱮ ᱢᱤᱫᱴᱟᱝ ᱫᱩᱠᱟᱱ ᱫᱤᱱ ᱨᱮᱫᱚ ᱟᱢ ᱢᱟᱱᱮ ᱨᱟᱹᱥᱠᱟᱹᱭᱟᱢ ᱚᱱᱟ ᱫᱚ ᱵᱟᱝ ᱥᱚᱵᱷᱟᱜᱼᱟ ᱛᱤᱥ ᱦᱚᱸ
ᱚᱱᱟ ᱫᱚ ᱛᱤᱥ ᱜᱮ ᱵᱟᱝ‌ ᱥᱚᱵᱷᱟᱜ-ᱟ
ᱛᱟᱞᱦᱮ ᱜᱚᱝᱠᱮ ᱟᱯᱮ ᱫᱚ ᱚᱱᱮ ᱦᱮᱸ ᱞᱟᱹᱭᱵᱤᱱ ᱢᱟ
ᱱᱚᱜᱼᱚᱭ ᱡᱮᱢᱚᱱ ᱟᱵᱚ ᱨᱮᱱ ᱩᱱᱠᱩ ᱡᱟᱦᱟᱸᱭ ᱥᱤᱫᱩᱼ ᱠᱟᱹᱱᱩ ᱯᱷᱩᱞᱳ ᱡᱷᱟᱱᱚ ᱛᱟᱠᱚ ᱠᱚ ᱞᱟᱹᱲᱦᱟᱹᱭ ᱟᱠᱟᱫ ᱛᱟᱵᱚᱱᱟ ᱟᱫᱚᱞᱮ ᱛᱮᱦᱤᱧ ᱩᱱᱠᱩ ᱦᱚᱸ ᱡᱮᱢᱚᱱ ᱡᱮᱢᱚᱱ ᱩᱱᱠᱩᱣᱟᱜ ᱱᱟᱜᱟᱢ ᱦᱚᱸ ᱛᱮᱦᱤᱧ ᱟᱵᱚ ᱵᱟᱝᱵᱚᱱ ᱵᱟᱲᱟᱭᱟ ᱵᱮᱥ ᱛᱮ ᱡᱚᱛᱚ ᱥᱟᱱᱛᱟᱲ ᱦᱚᱸ ᱵᱟᱵᱚᱱ ᱵᱟᱲᱟᱭᱟ
ᱦᱩᱸ
ᱵᱟᱠᱚ ᱵᱟᱲᱟᱭ ᱛᱟᱵᱚᱱᱟ ᱡᱮ ᱦᱩᱞ ᱢᱟᱦᱟ ᱜᱮ ᱪᱮᱫ ᱠᱟᱱᱟ ᱛᱚ ᱱᱚᱣᱟᱜᱮ ᱟᱵᱚ ᱴᱷᱮᱱ ᱥᱟᱱᱛᱟᱲ ᱜᱮ ᱢᱤᱫᱴᱟᱝ ᱞᱟᱡᱟ ᱨᱮᱱᱟᱜ ᱟᱵᱚ ᱟᱵᱚ ᱴᱷᱮᱱ ᱜᱮ ᱢᱤᱫᱴᱟᱱ ᱱᱤᱝᱠᱟᱹᱱ ᱱᱤᱝᱠᱟᱹᱱ ᱦᱚᱲᱜᱮ ᱪᱮᱫ ᱞᱮᱠᱟ ᱵᱩᱡᱩᱜ ᱠᱟᱱᱟ ᱡᱮ ᱢᱤᱫᱴᱟᱝ ᱥᱟᱱᱛᱟᱲ ᱦᱩᱭ ᱠᱟᱛᱮᱫ ᱥᱟᱱᱛᱟᱲᱟᱜ ᱪᱤᱫ ᱜᱮ ᱵᱟᱢ ᱵᱟᱲᱟᱭᱟ
ᱦᱩᱸ ᱟᱵᱚ ᱫᱚ ᱦᱟᱸᱜ ᱠᱷᱟᱱ ᱟᱛᱩ ᱴᱚᱞᱟ ᱨᱮ ᱢᱮᱱᱟᱜ ᱵᱚᱱᱟ ᱟᱵᱚ ᱫᱚ ᱦᱟᱸᱜ ᱠᱷᱟᱱ ᱵᱚᱱ ᱵᱟᱲᱟᱭᱟ ᱦᱮᱸ ᱥᱮ ᱵᱟᱝ ᱢᱟᱱᱮ ᱠᱤ ᱠᱤᱪᱷᱩ ᱫᱚ ᱵᱚᱱ ᱵᱟᱲᱟᱭᱟ ᱢᱟᱱᱮ ᱡᱟᱦᱟᱸᱭ ᱫᱚᱢᱮ ᱵᱟᱡᱟᱨ ᱵᱟᱡᱟᱨ ᱠᱚᱨᱮ ᱢᱮᱱᱟᱜ ᱠᱚᱣᱟ ᱩᱱᱠᱩ ᱫᱚ ᱦᱟᱸᱜ ᱠᱷᱟᱱ ᱪᱮᱫ ᱠᱟᱱᱟ ᱚᱱᱟ ᱫᱚ ᱢᱟᱱᱮ ᱩᱱᱠᱩ ᱫᱚ ᱵᱟᱝᱠᱚ ᱵᱟᱲᱟᱭᱟ ᱠᱳᱱᱳ ᱵᱟᱲᱟᱭᱟᱠᱚ ᱦᱮᱸ ᱦᱩᱞ ᱢᱟᱦᱟ ᱦᱩᱞ ᱢᱟᱦᱟ ᱠᱟᱱᱟ ᱪᱮᱫ ᱪᱤᱠᱟᱹ ᱠᱟᱱᱟ ᱵᱟᱝ ᱪᱤᱠᱟᱹ ᱠᱟᱱᱟ ᱠᱟᱱᱟ ᱚᱠᱚᱭ ᱠᱚ ᱡᱤᱣᱤ ᱟᱞᱟᱭ ᱠᱟᱱᱟ ᱵᱟᱭ ᱟᱞᱟᱭ ᱠᱟᱱᱟ ᱚᱱᱟ ᱠᱚᱫᱚ ᱦᱟᱸᱜ ᱠᱷᱟᱱ ᱩᱱᱠᱩ ᱫᱚ ᱵᱟᱝ ᱠᱚ ᱧᱮᱞᱟ ᱛᱚ ᱠᱷᱟᱱ
ᱦᱮᱸ ᱦᱮᱸ ᱦᱮᱸ ᱦᱮᱸ ᱦᱮᱸ
ᱱᱮᱛᱟᱣ ᱟᱵᱚ ᱟᱛᱳ ᱴᱚᱞᱟ ᱨᱮᱱ ᱦᱚᱲ ᱫᱚ ᱛᱟᱣ ᱟᱵᱚ ᱢᱟᱱᱮ ᱟᱹᱨᱤᱪᱟᱹᱞᱤ ᱤᱫᱤ ᱠᱟᱛᱮ ᱚᱱᱮ ᱠᱤᱪᱷᱩ ᱢᱟᱱᱮ ᱯᱟᱲᱦᱟᱣ ᱵᱟᱵᱚᱱ ᱵᱟᱲᱟᱭ ᱨᱮᱦᱚᱸ ᱢᱟᱱᱮ ᱟᱵᱚᱣᱟᱜ ᱟᱹᱨᱤᱪᱟᱹᱞᱤ ᱤᱫᱤ ᱠᱟᱛᱮᱜ ᱫᱚ ᱠᱤᱪᱷᱩ ᱫᱚᱵᱚᱱ ᱵᱟᱲᱟᱭ ᱜᱮᱭᱟ
ᱚᱵᱚᱥᱥᱳᱭ ᱚᱵᱚᱥᱥᱳᱭ
ᱟᱨᱦᱚᱸ ᱟᱵᱚ ᱟᱛᱳ ᱴᱚᱞᱟ ᱵᱚᱱ ᱧᱮᱞ ᱦᱟᱨᱟ ᱦᱟᱱᱮ ᱦᱟᱨᱟ ᱵᱩᱨᱩᱜ-ᱟ ᱥᱮ ᱵᱟᱝ ᱟᱨ ᱧᱮᱞ ᱧᱮᱞ ᱢᱟᱱᱮ ᱟᱵᱚ ᱫᱚ ᱦᱚᱲ ᱞᱟᱹᱭ ᱫᱚ ᱵᱟᱝ ᱦᱤᱭᱳᱜᱼᱟ ᱟᱵᱚ ᱫᱚ ᱢᱟᱱᱮ ᱧᱮᱞ ᱛᱮ ᱜᱮ ᱠᱷᱟᱱ ᱵᱚᱱ ᱥᱮᱸᱬᱟᱭᱟ
ᱡᱮ ᱪᱮᱫ ᱞᱮᱠᱟ ᱵᱷᱟᱵ ᱛᱮ ᱟᱹᱛᱩ ᱴᱚᱞᱟ ᱠᱷᱚᱱᱟᱜ ᱦᱟᱨᱟ ᱨᱟᱠᱟᱵ ᱦᱩᱭᱩᱜ ᱠᱟᱱᱟ ᱪᱮᱫ ᱞᱮᱠᱟ ᱵᱷᱟᱵᱛᱮ ᱟᱹᱛᱩ ᱴᱚᱞᱟ ᱨᱮᱱᱟᱜ ᱟᱹᱱᱟᱲᱤ ᱠᱚ ᱢᱮᱱᱟᱜ ᱟᱠᱟᱫᱟ ᱪᱮᱫᱮ ᱞᱮᱠᱟ ᱵᱷᱟᱵᱛᱮ
ᱦᱩᱸ
ᱟᱵᱩ ᱟᱹᱛᱩ ᱨᱮᱱᱟᱜ ᱡᱟᱦᱟᱸ ᱢᱟᱺᱡᱷᱤ ᱦᱚᱲᱮ ᱛᱟᱦᱮᱸᱱᱟ ᱢᱟᱹᱡᱷᱤ ᱦᱚᱲᱟᱜ ᱠᱟᱹᱢᱤ ᱪᱮᱫ ᱠᱟᱱ ᱛᱟᱭᱟ ᱱᱟᱭᱠᱮ ᱦᱚᱲᱟᱜ ᱠᱟᱹᱢᱤ ᱪᱮᱫ ᱠᱟᱱ ᱛᱟᱭᱟ ᱛᱟᱭᱟ ᱥᱮ ᱵᱷᱚᱫᱽᱫᱚ ᱦᱚᱲᱟᱜ ᱠᱟᱹᱢᱤ ᱛᱟᱦᱮᱸ ᱠᱟᱱ ᱛᱟᱭᱟ ᱜᱚᱰᱮᱛ ᱦᱚᱲᱟᱜ ᱠᱟᱹᱢᱤ ᱪᱮᱫ ᱠᱟᱱ ᱛᱟᱭᱟ ᱥᱮ ᱡᱟᱦᱟᱸᱭ ᱱᱩᱠᱩ ᱟᱛᱳ ᱨᱮᱱ ᱡᱟᱦᱟᱸᱭ ᱢᱟᱞᱤᱠ ᱠᱚ ᱛᱟᱦᱮᱱ ᱛᱟᱵᱚᱱᱟ ᱛᱚ ᱩᱱᱠᱩ ᱡᱟᱦᱟᱸᱭ ᱩᱱᱠᱩ ᱵᱟᱡᱟᱨ ᱴᱟᱣᱩᱱ ᱨᱮ ᱠᱚ ᱛᱟᱦᱮᱱᱟ ᱥᱮ ᱡᱟᱦᱟᱸᱭ ᱠᱚ ᱯᱟᱪᱮᱫ ᱩᱱᱠᱩ ᱫᱚ ᱱᱚᱣᱟ ᱠᱚ ᱨᱮᱱᱟᱜ ᱟᱹᱱ ᱟᱹᱱᱟᱲᱤ ᱫᱚ ᱵᱟᱠᱚ ᱵᱩᱡᱽ ᱫᱟᱲᱮᱭᱟᱜᱼᱟ ᱥᱮ
ᱮᱦᱸᱮᱜ ᱮᱦᱸᱮᱜ ᱩᱱᱠᱩ ᱫᱚ ᱮᱠᱫᱚᱢ ᱵᱟᱠᱚ ᱵᱩᱡ ᱫᱟᱲᱮᱭᱟᱜᱼᱟ ᱛᱟᱣᱦᱚᱸ ᱟᱠᱚ ᱫᱚ ᱯᱟᱹᱦᱤᱞ ᱢᱟᱱᱮ ᱜᱤᱫᱽᱨᱟᱹ ᱠᱷᱚᱱ ᱜᱮ ᱵᱟᱠᱚ ᱧᱮᱞ ᱟᱹᱜᱩ ᱠᱟᱜ-ᱟ ᱱᱩᱠᱩ ᱵᱩᱡᱷᱟᱹᱣ ᱪᱤᱠᱟᱹ ᱛᱮ ᱱᱚᱣᱟ ᱫᱚ ᱪᱮᱫ ᱡᱤᱱᱤᱥ ᱠᱟᱱᱟ ᱱᱚᱣᱟ ᱨᱮ ᱪᱮᱫ ᱪᱤᱠᱟᱹᱭ ᱦᱩᱭᱩᱜᱼᱟ ᱵᱟᱝ ᱪᱤᱠᱟᱹᱭᱟ ᱚᱱᱟ ᱫᱚ ᱵᱟᱭ ᱵᱩᱡᱷᱟᱹᱣ ᱫᱟᱲᱮᱭᱟᱜ-ᱟ ᱛᱚ ᱱᱩᱭᱫᱚ ᱟᱠᱷᱟᱱ
ᱦᱩᱸ ᱦᱩᱸ ᱡᱮᱢᱚᱱ ᱠᱤᱪᱷᱩ ᱠᱤᱪᱷᱩ ᱠᱤᱪᱷᱩ ᱠᱤᱪᱷᱩ ᱥᱟᱱᱛᱟᱲ ᱦᱟᱱᱮ ᱠᱤᱪᱷᱩ ᱠᱤᱪᱷᱩ ᱠᱤᱪᱷᱩ ᱟᱵᱚ ᱢᱮᱱᱟᱜ ᱵᱚᱱᱟ ᱠᱤᱪᱷᱩ ᱠᱤᱪᱷᱩ ᱦᱚᱲ ᱦᱚᱸ ᱢᱮᱱᱟᱜ ᱠᱚᱣᱟ ᱡᱮᱢᱚᱱ ᱥᱟᱱᱛᱟᱲ ᱛᱮ ᱨᱚᱲ ᱛᱮᱦᱚᱸ ᱠᱤᱱᱛᱩ ᱞᱟᱡᱟᱣ ᱠᱚ ᱵᱩᱡᱟ
ᱦᱮᱸ ᱦᱮᱸ ᱮᱠᱫᱚᱢ ᱱᱤᱛᱚᱜ ᱮᱠᱫᱚᱢ ᱥᱟᱨᱤ ᱠᱟᱛᱷᱟ